ᱦᱮᱞᱚᱣ᱾
ᱦᱮᱞᱚ᱾
ᱦᱮᱞᱚ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ
ᱟᱨ ᱫᱚ ᱪᱮᱜ ᱠᱚᱵᱤᱱ ᱪᱤᱠᱟᱹᱭᱫᱟ?
ᱱᱚᱜᱼᱚᱭ ᱱᱤᱭᱟᱹ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ᱾
ᱚ ᱛᱟᱦᱞᱮ ᱱᱮᱛᱟᱨ ᱫᱚ ᱠᱟᱹᱢᱤ ᱠᱟᱡᱽ ᱠᱚ ᱪᱮᱫ ᱠᱚ ᱪᱟᱞᱟᱜ ᱠᱟᱱᱟ?
ᱠᱟᱹᱢᱤ ᱠᱟᱡ ᱠᱚ᱾ ᱠᱷᱚᱥᱞᱟ ᱠᱚ ᱟᱹᱫᱟᱹᱭ ᱦᱩᱭᱩᱜ ᱠᱟᱱᱟ᱾ ᱟᱨ ᱛᱚᱞᱟ ᱠᱚ ᱟᱯᱚᱨ ᱦᱩᱭᱩᱜ ᱠᱟᱱᱟ᱾
ᱚᱻ ᱛᱚᱞᱟ ᱫᱚ ᱦᱟᱯᱚᱨ ᱪᱟᱵᱟ ᱦᱩᱭᱱᱟ ᱥᱮ ᱟᱹᱣᱨᱤ?
ᱦᱩᱸ ᱟᱨ ᱠᱟᱹᱴᱤᱡ ᱵᱟᱹᱠᱤ ᱢᱮᱱᱟᱜᱼᱟ ᱟᱨᱠᱤ᱾
ᱥᱮᱨᱢᱟ ᱡᱟᱹᱲᱤ ᱠᱚᱫᱚ ᱦᱩᱭᱩᱜ ᱠᱟᱱᱟ ᱥᱮ ᱵᱟᱝ?
ᱦᱩᱸ ᱥᱮᱨᱢᱟ ᱡᱟᱹᱲᱤ ᱦᱚᱸᱜᱼᱚᱭ ᱵᱟᱨ ᱯᱮ ᱫᱤᱱ ᱫᱚ ᱞᱮᱛᱟᱲ ᱜᱮ ᱡᱟᱹᱲᱤᱭᱮᱜᱼᱟᱭ᱾ ᱦᱟᱞᱠᱟ ᱠᱚᱢ ᱠᱚᱢ ᱟᱨᱠᱤ᱾
ᱟᱪᱪᱷᱟ ᱪᱷᱟ᱾
ᱦᱚᱸ ᱟᱯᱮᱥᱮᱜ ᱜᱮ ᱱᱟᱯ ᱯᱟᱭ, ᱟᱞᱮ ᱥᱮᱫ ᱫᱚ ᱵᱟᱝ ᱟᱹᱣᱨᱤ ᱦᱩᱭᱩᱜᱼᱟ ᱛᱮᱦᱤᱧ ᱟᱹᱰᱤ ᱠᱚᱢ ᱠᱚᱢ᱾ ᱚᱱᱟ ᱫᱚ ᱯᱷᱚᱴᱟ ᱯᱷᱚᱴᱤ ᱟᱨᱠᱤ, ᱨᱚᱣ ᱠᱟᱱᱟ ᱨᱤᱢᱤᱞ ᱫᱚ ᱦᱮᱡ ᱠᱟᱱᱟ᱾
ᱚ᱾ ᱟᱨ ᱱᱚᱣᱟ ᱤᱭᱟᱹ ᱛᱚᱞᱟ ᱠᱚ ᱦᱟᱯᱚᱨ ᱦᱩᱭᱱᱟ ᱥᱮ ᱵᱟᱝ?
ᱟᱹᱣᱨᱤ ᱦᱩᱭᱩᱜᱼᱟ, ᱦᱟᱯᱚᱨ ᱠᱚᱛᱚᱠ ᱦᱩᱭ ᱟᱠᱟᱱᱟ ᱟᱨᱠᱤ ᱠᱚᱛᱚᱠ ᱫᱚ ᱮᱠᱷᱚᱱ ᱵᱟᱹᱠᱤ ᱢᱮᱱᱟᱜ ᱜᱮᱭᱟ᱾
ᱚ ᱟᱪᱷᱟ᱾ ᱛᱟᱦᱞᱮ ᱚᱱᱛᱮ ᱪᱮᱫ ᱪᱮᱫ ᱞᱮᱠᱟᱱ ᱦᱚᱲᱚ ᱠᱚ ᱪᱟᱥ ᱜᱮᱭᱟ ᱡᱮᱞᱮᱧᱟᱜ ᱥᱮ ᱠᱷᱟᱴᱚᱣᱟᱜ? ᱥᱮ ᱯᱩᱲᱟᱜ ᱥᱮ ᱟᱲᱟᱜᱟᱜ?
ᱡᱤᱞᱤᱧᱟᱜ ᱫᱚ ᱫᱚᱢᱮ ᱠᱤᱪᱷᱩ ᱫᱚ ᱵᱟᱝᱠᱚ ᱤᱭᱟᱹ ᱠᱷᱟᱴᱚᱣᱟᱜ ᱜᱮ ᱵᱤᱥᱤ ᱠᱚ ᱠᱚᱨᱟᱣᱟ᱾
ᱠᱷᱟᱴᱚᱣᱟᱜ ᱜᱮ ᱵᱤᱥᱤᱜ ᱵᱟᱝ? ᱛᱚᱵᱮ ᱚᱱᱛᱮ ᱫᱚ ᱰᱟᱹᱦᱤ ᱰᱟᱹᱦᱤ ᱦᱟᱥᱟ ᱥᱮ ᱢᱟᱱᱮ ᱵᱟᱹᱭ ᱵᱟᱹᱦᱟᱹᱲ ᱦᱟᱥᱟ?
ᱰᱟᱹᱦᱤ ᱫᱚ ᱠᱚᱢ ᱢᱮᱱᱟᱜ ᱟᱠᱟᱫᱟ ᱵᱟᱹᱭᱦᱟᱹᱲ ᱜᱮ ᱵᱤᱥᱤ ᱢᱮᱱᱟᱜᱼᱟ᱾
ᱟᱪᱪᱷᱟ
ᱦᱮᱸ ᱛᱟᱦᱚᱞᱮ ᱠᱷᱟᱱ ᱚᱱᱟ ᱟᱞᱮ ᱥᱮᱫ ᱫᱚᱠᱚ ᱞᱟᱹᱭᱫᱟ ᱥᱚᱨᱱᱚᱼᱼ ᱡᱟᱦᱟᱸ ᱚᱱᱟ ᱦᱟᱨᱟᱜ ᱴᱟᱭᱤᱯ ᱜᱮᱭᱟ ᱦᱩᱨᱩ ᱫᱚᱼᱼ ᱫᱚᱢᱮ ᱫᱚ ᱵᱟᱝ ᱟᱨᱚ ᱥᱚᱨᱱᱚ ᱠᱚ ᱠᱟᱹᱴᱤᱡ ᱫᱚ ᱟᱨᱟᱜᱼᱟ ᱟᱨᱠᱤ ᱪᱮᱛᱟᱱ ᱛᱮᱫᱼᱼ
ᱟᱞᱮ ᱥᱮᱜ ᱦᱚᱸ ᱥᱚᱨᱱᱚ ᱫᱚᱠᱚ ᱪᱟᱥ ᱜᱮᱭᱟ ᱟᱨᱠᱤ ᱥᱚᱨᱱᱚ ᱫᱚ ᱱᱚᱛᱮ ᱦᱚᱸ ᱪᱟᱥ ᱢᱮᱱᱟᱜᱼᱟ ᱥᱚᱨᱱᱚᱼᱼ ᱵᱮᱜᱚᱨ ᱦᱚᱸ ᱮᱴᱟᱜ ᱠᱚᱦᱚᱸ ᱠᱚ ᱪᱟᱥ ᱜᱮᱭᱟ ᱱᱚᱛᱮ ᱡᱮᱢᱚᱱ ᱚᱱᱟ ᱤᱭᱟᱹ ᱠᱚ ᱵᱩᱞᱮᱴ ᱪᱷᱚᱛᱨᱤᱥ ᱵᱤᱵᱤ ᱮᱜᱟᱨᱚᱼᱼ
ᱦᱮᱸ ᱦᱮᱸ ᱦᱮᱸ ᱚᱱᱟ ᱠᱚᱫᱚ ᱦᱮᱸ ᱵᱤᱵᱤ ᱮᱜᱟᱨᱚ ᱫᱚ ᱜᱚᱴᱟ ᱜᱮ ᱦᱩᱭᱩᱜᱼᱟ ᱟᱨ ᱵᱩᱞᱮᱴ ᱪᱷᱩᱼᱼ ᱵᱷᱤᱛᱤᱨ ᱨᱮ ᱚᱱᱟ ᱠᱚᱫᱚ ᱜᱷᱩᱴᱩᱨ ᱨᱮᱱᱟᱜ ᱟᱨᱠᱤ ᱰᱟᱹᱦᱤ ᱨᱮᱱᱟᱜ
ᱦᱩᱸ ᱦᱩᱸ ᱦᱩᱸ ᱟᱫᱚ ᱚᱱᱟ ᱠᱚᱜᱮ ᱟᱫᱚ ᱚᱱᱟ ᱚᱱᱟᱼᱼ ᱠᱤᱪᱷᱩ ᱫᱤᱱ ᱯᱚᱨᱮ ᱜᱤᱰᱤ ᱦᱩᱭᱩᱜᱼᱟ ᱟᱨᱠᱤ ᱚᱱᱟ ᱰᱟᱹᱦᱤ ᱨᱮᱱᱟᱜ ᱦᱩᱲᱩ ᱫᱚ ᱦᱩᱸᱼᱼ
ᱦᱮᱸ ᱚᱱᱟ ᱫᱚ ᱠᱚᱢ ᱫᱤᱱ ᱨᱮᱱᱟᱜ ᱥᱮ ᱱᱮᱛᱟᱨ ᱠᱷᱚᱱᱟᱜ ᱜᱤᱰᱤ ᱞᱮᱠᱷᱟᱱ ᱫᱚ ᱯᱚᱨᱮ ᱛᱮᱫᱚ ᱟᱫᱚ ᱵᱚᱭᱮᱥᱚᱜᱼᱟ
ᱦᱮᱸ ᱦᱮᱸ ᱦᱮᱸ
ᱩᱢᱮᱨ ᱵᱮᱥᱤ ᱨᱮ ᱨᱚᱦᱚᱭ ᱞᱮᱠᱷᱟᱱ ᱫᱚ ᱛᱚᱠᱷᱚᱱ ᱫᱚ ᱵᱟᱝ ᱦᱩᱭ ᱞᱟᱹᱜᱤᱫᱚᱜ ᱟᱨᱠᱤ
ᱦᱳᱭ ᱦᱳᱭ ᱮᱠᱫᱚᱢ
ᱦᱮᱸ ᱟᱨ ᱠᱷᱟᱱ ᱠᱚᱢ ᱫᱤᱱ ᱨᱮᱱᱟᱜᱼᱼ ᱪᱟᱨᱟ ᱦᱩᱭ ᱞᱮᱱ ᱠᱷᱟᱱ ᱚᱱᱟ ᱠᱚ ᱫᱚ ᱱᱟᱯᱟᱭ ᱛᱮᱜᱮ ᱦᱩᱭᱩᱜᱼᱟ
ᱛᱟᱦᱚᱞᱮ ᱚᱱᱛᱮᱱᱟᱜ ᱪᱟᱥᱼᱼ ᱠᱚᱫᱚ ᱦᱩᱭᱩᱜ ᱠᱟᱱᱟ ᱱᱚᱣᱟ ᱥᱮᱨᱢᱟ ᱡᱟᱹᱲᱤ ᱵᱷᱚᱨᱥᱟ ᱥᱮ ᱯᱩᱠᱷᱨᱤ ᱠᱚ ᱟᱨ ᱜᱟᱰᱟ ᱢᱩᱸᱦᱟ ᱠᱚ ᱢᱮᱱᱟᱜᱼᱟ
ᱦᱚᱸ ᱯᱩᱠᱷᱨᱤ ᱜᱟᱰᱟ ᱜᱟᱰᱟ ᱫᱚ ᱢᱮᱱᱟᱜ ᱜᱮᱭᱟ ᱯᱩᱠᱷᱨᱤ ᱦᱚᱸ ᱢᱮᱱᱟᱜ ᱦᱚᱸ ᱢᱮᱱᱟᱜᱼᱟ ᱚᱸᱰᱮ ᱠᱷᱚᱱᱟᱜ ᱫᱚ ᱫᱚᱢᱮ ᱫᱚᱼᱼ ᱟ ᱫᱟᱜ ᱦᱟᱛᱟᱣ ᱠᱟᱛᱮᱫ ᱫᱚ ᱵᱟᱝ ᱠᱚ ᱪᱟᱥᱟ ᱱᱚᱛᱮ ᱫᱚ ᱦᱟᱱᱮᱼᱼ ᱢᱟᱨᱥᱟᱞ ᱡᱟᱦᱟᱸ ᱚᱛ ᱞᱟᱛᱟᱨ ᱠᱷᱚᱱᱟᱜᱼᱼ ᱯᱟᱹᱭᱤᱯ ᱥᱟᱸᱵᱟᱣ ᱠᱟᱛᱮ ᱢᱤᱱᱤ ᱚᱱᱟᱼᱼ ᱠᱷᱚᱱᱟᱜ ᱜᱮ ᱵᱤᱥᱤ ᱱᱚᱰᱮ ᱫᱚ ᱱᱚᱰᱮ ᱫᱚ ᱜᱚᱴᱟ ᱯᱨᱟᱭ ᱜᱮ ᱢᱟᱴ ᱠᱟᱵᱷᱟᱨᱟᱭᱼᱟ ᱟᱨᱠᱤ ᱚᱱᱟ ᱢᱤᱱᱤ ᱫᱟᱜ ᱛᱮᱼ
ᱟᱪᱪᱷᱟ ᱟᱞᱮ ᱥᱮᱫᱼᱼ ᱫᱚ ᱱᱚᱣᱟ ᱱᱮ ᱦᱟᱹᱵᱤᱡ ᱫᱚ ᱦᱩᱭᱩᱜ ᱠᱟᱱᱟ ᱤᱭᱟᱹᱼᱼ ᱵᱚᱨᱥᱟ ᱨᱮ ᱫᱚ ᱚᱱᱟᱼᱼ ᱤᱭᱟᱹ ᱠᱚ ᱢᱮᱱᱟᱜᱼᱟ ᱛᱚ ᱵᱚᱱᱱᱟᱹ ᱞᱮᱠᱷᱟᱱᱮ ᱟᱫᱚ ᱢᱚᱱᱮ ᱛᱮᱜᱮ ᱦᱩᱭᱩᱜᱼᱟ ᱟᱨ ᱢᱤᱱᱤ ᱨᱮᱱᱟᱜ ᱫᱟᱜ ᱫᱷᱚᱨᱚᱱ ᱫᱷᱚᱨᱚᱱ ᱨᱮᱠᱚ ᱪᱟᱥᱟ ᱟᱨᱠᱤᱼᱼ ᱱᱮᱛᱟᱨ ᱫᱚ ᱵᱟᱠᱚ ᱮᱢᱚᱜ ᱜᱮᱭᱟ ᱟᱨᱠᱤ
ᱦᱮᱸ ᱟᱞᱮ ᱥᱮᱫ ᱫᱚ ᱫᱷᱚᱨᱚᱱ ᱨᱮ ᱦᱚᱸ ᱟᱨ ᱱᱮᱛᱟᱨ ᱦᱚᱸ ᱡᱚᱠᱷᱚᱱ ᱢᱟᱱᱮ ᱞᱟᱹᱠᱛᱤᱭᱟᱱ ᱡᱩᱫᱤ ᱞᱟᱹᱠᱛᱤᱜᱼᱟ ᱫᱚᱨᱠᱟᱨᱚᱜᱼᱟ ᱡᱩᱫᱤ ᱫᱟᱜ ᱥᱮᱨᱢᱟ ᱡᱟᱹᱲᱤ ᱛᱮ ᱵᱟᱝ ᱦᱩᱭᱩᱜᱼᱟ
ᱦᱮᱸ ᱦᱮᱸ
ᱛᱚᱠᱷᱚᱱ ᱫᱚ ᱟᱫᱚ ᱢᱤᱱᱤ ᱠᱚ ᱪᱟᱹᱞᱩᱭᱟ ᱵᱟᱠᱷᱟᱱ ᱫᱚ ᱵᱟᱝ ᱠᱚ ᱪᱟᱹᱞᱩᱭᱟ ᱮᱢᱱᱤ ᱛᱮᱼᱼ ᱟᱫᱚ ᱢᱟᱡᱷᱮᱨᱮ ᱡᱩᱫᱤ ᱦᱟᱱᱮ ᱠᱚᱝᱥᱟᱵᱚᱛᱤ ᱦᱚᱸᱞᱮ ᱧᱟᱢ ᱜᱮᱭᱟ ᱥᱮ
ᱠᱚᱝᱥᱟᱵᱚᱛᱤ ᱯᱮ ᱧᱟᱢ ᱜᱮᱭᱟ ᱵᱟᱝ
ᱦᱮᱸ ᱠᱚᱝᱥ ᱠᱚᱝᱥ ᱠᱚᱝᱥᱟᱵᱚᱛᱤ ᱡᱚᱫᱤᱼᱼ ᱠᱚ ᱮᱢᱟ ᱛᱟᱦᱚᱞᱮ ᱢᱟᱡᱷᱮ ᱨᱮ ᱫᱚ ᱢᱤᱫᱴᱟᱝ ᱵᱟᱨᱭᱟ ᱫᱚᱞᱮ ᱧᱟᱢ ᱜᱮᱭᱟ ᱛᱟᱦᱚᱞᱮ ᱠᱷᱟᱱ ᱮ ᱠᱷᱟᱱ ᱚᱱᱟ ᱫᱟᱜ ᱢᱟ ᱵᱷᱟᱞᱮ ᱜᱮ ᱧᱟᱢᱟᱭ
ᱦᱩᱸ
ᱚᱱᱠᱟ ᱡᱟᱹᱥᱛᱤ ᱪᱟᱥᱚᱜᱼᱟ ᱾
ᱱᱚᱛᱮᱻ
ᱦᱮᱸᱻ
ᱱᱚᱛᱮ ᱡᱟᱹᱥᱛᱤ ᱪᱟᱥ ᱫᱚ ᱚᱱᱮ ᱟᱱᱟᱡᱽ ᱠᱚ ᱦᱮᱸ ᱱᱚᱛᱮ ᱫᱚ ᱡᱟᱹᱥᱛᱤ ᱪᱟᱥᱚᱜ ᱟᱫᱚ ᱦᱳᱲᱳ ᱢᱮᱱᱛᱮ ᱫᱚ ᱚᱱᱟ ᱥᱚᱨᱱᱚ ᱜᱮ ᱵᱮᱥᱤ ᱦᱩᱭᱩᱜᱼᱟ ᱛᱟᱨᱯᱚᱨ ᱯᱚᱨᱚᱥᱢᱩᱱᱤ ᱛᱟᱨᱯᱚᱨᱮ ᱟᱱᱟᱡᱽ ᱫᱚ ᱦᱩᱭᱩᱜ ᱠᱟᱱᱟ ᱚᱱᱟ ᱠᱚᱨᱚᱞᱟ ᱯᱚᱴᱚᱞ ᱡᱷᱤᱸᱜᱟᱹ
ᱚ ᱟᱪᱪᱷᱟ ᱾
ᱦᱮᱸ ᱥᱮ ᱾
ᱟᱞᱮ ᱱᱚᱛᱮ ᱦᱚᱸ ᱡᱚᱛᱚ ᱜᱮ ᱠᱚ ᱪᱟᱥ ᱫᱚᱠᱚ ᱪᱟᱥᱟ ᱟᱫᱚ ᱦᱩᱭᱩᱜ ᱠᱟᱱᱟ ᱥᱚᱨᱥᱟ ᱵᱮᱥᱤ ᱠᱚ ᱪᱟᱥᱟ ᱟᱨᱠᱤ ᱥᱚᱨᱥᱟ ᱾
ᱦᱮᱸ ᱥᱚᱥᱟ ᱱᱚᱛᱮ ᱦᱚᱸᱠᱚ ᱠᱚᱨᱟᱣᱟ ᱢᱟᱱᱮ ᱥᱤᱡᱤᱱ ᱡᱮᱢᱚᱱ ᱥᱤᱡᱤᱱ ᱚᱱᱩᱡᱟᱭ ᱠᱚ ᱠᱚᱨᱟᱣᱟ ᱟᱨᱠᱤ ᱡᱚᱠᱷᱚᱱ ᱡᱟᱦᱟᱸ ᱴᱤᱡ ᱤᱭᱟᱹ ᱨᱚᱦᱚᱭ ᱞᱮᱠᱷᱟᱱ ᱜᱟᱱᱚᱜᱼᱟ ᱚᱱᱠᱟ ᱠᱚ ᱠᱚᱨᱟᱣ ᱾
ᱛᱤ ᱛᱤ ᱵᱩᱥᱟᱜ ᱞᱟᱹᱭ ᱫᱟᱹᱧ ᱛᱟᱦᱚᱞᱮ, ᱛᱟᱦᱚᱞᱮ ᱱᱚᱣᱟ ᱤᱭᱟᱹ ᱨᱮ ᱪᱮᱫ ᱞᱮᱠᱟ ᱢᱟᱱᱟᱣ ᱦᱩᱭᱩᱜᱼᱟ ᱱᱚᱣᱟ ᱟᱢᱢᱟᱵᱚᱛᱤ ᱦᱤᱡᱩᱜ ᱠᱟᱱ ᱫᱚ? ᱯᱚᱨᱚᱵᱽ ᱞᱮᱠᱟ ᱥᱮ ᱮᱢᱱᱤ? ᱟᱪᱪᱷᱟ
ᱯᱚᱨᱚᱵᱽ ᱞᱮᱠᱟ ᱜᱮ ᱢᱟᱱᱟᱣ ᱫᱚ ᱦᱩᱭᱩᱜᱼᱟ ᱟᱫᱚ ᱡᱚᱢ ᱯᱚᱨᱚᱵᱽ ᱠᱟᱱᱟ ᱛᱚ ᱾
ᱦᱮᱸ ᱦᱮᱸ ᱾
ᱱᱚᱣᱟ ᱫᱚ ᱡᱚᱢ ᱯᱚᱨᱚᱵ ᱢᱟᱱᱮ ᱠᱟᱱᱴᱷᱟᱲ ᱵᱮᱞᱮ ᱩᱞ ᱵᱮᱞᱮ ᱮᱻ ᱠᱷᱟᱹᱡᱟᱹᱲᱤ ᱠᱚ ᱟᱹᱜᱩ ᱦᱩᱭᱩᱜᱼᱟ ᱾ ᱛᱟᱨᱯᱚᱨᱮ ᱡᱤᱞ ᱠᱚ ᱥᱩᱠᱨᱤ ᱠᱚᱠᱚ ᱜᱚᱡ ᱠᱚᱣᱟ ᱡᱤᱞ ᱠᱚ ᱦᱟᱛᱟᱣ ᱦᱩᱭᱩᱜᱼᱟ ᱾ ᱡᱤᱞ ᱯᱤᱴᱷᱟᱹ ᱠᱚ ᱠᱚᱨᱟᱣ ᱦᱩᱭᱩᱜᱼᱟ ᱾
ᱟᱞᱮᱥᱮᱫ ᱦᱚᱸ ᱚᱱᱠᱟ ᱜᱮ ᱟᱫᱚ ᱦᱩᱭᱩᱜ ᱠᱟᱱᱟ ᱚᱱᱛᱮ ᱥᱩᱠᱨᱤ ᱡᱤᱞ ᱫᱚ ᱛᱤᱱᱟᱹᱜ ᱟᱛᱮᱜ?
ᱱᱚᱛᱮ ᱫᱚ ᱦᱩᱭᱩᱜ ᱠᱟᱱᱟ ᱵᱟᱨᱥᱚ ᱯᱚᱧᱪᱟᱥ ᱴᱟᱠᱟ ᱠᱟᱛᱮᱫ ᱾
ᱱᱚᱛᱮ ᱦᱚᱸ ᱚᱱᱠᱟ ᱜᱮ ᱾
ᱦᱮᱸ ᱟᱫᱚ ᱵᱤᱥᱤ ᱱᱤᱛᱚᱜ ᱫᱟᱢ ᱠᱚᱦᱚᱸ ᱥᱩᱠᱨᱤ ᱠᱚᱦᱚᱸ ᱵᱟᱝᱠᱚ ᱧᱟᱢᱚᱜ ᱠᱟᱱᱟ ᱵᱷᱟᱹᱜᱤ ᱾
ᱦᱮᱸ ᱥᱩᱠᱨᱤ ᱫᱚ ᱱᱤᱛᱚᱜ ᱚᱱᱠᱟ ᱵᱷᱟᱞᱮ ᱵᱟᱠᱚ ᱤᱭᱟᱹ ᱮᱫ ᱠᱚᱣᱟ ᱾
ᱦᱮᱸ ᱟᱨ ᱦᱚᱸ ᱛᱚ ᱾ ᱚᱱᱛᱮ ᱫᱚ ᱥᱩᱠᱨᱤ ᱛᱟᱦᱚᱞᱮ ᱦᱚᱯᱚᱱ ᱠᱚᱫᱚ ᱛᱤᱱᱟᱹᱜ ᱠᱟᱛᱮᱫ ᱫᱟᱢ ᱚᱱᱛᱮ ᱫᱚ ᱢᱳᱴᱟᱢᱩᱴᱤ?
ᱦᱮᱸ ᱱᱚᱛᱮᱻ ᱥᱩᱠᱨᱤ ᱦᱚᱯᱚᱱᱻ ᱯᱮ ᱦᱟᱡᱟᱨ ᱾
ᱚᱻ ᱩᱱᱠᱩ ᱫᱚ ᱟᱞᱮ ᱥᱮᱫ ᱫᱚ ᱠᱩᱰᱩ ᱠᱚ ᱯᱮ ᱦᱟᱡᱟᱨ ᱟᱨ ᱵᱟᱠᱷᱟᱱ ᱫᱚ ᱩᱱᱠᱩ ᱯᱟᱹᱴᱷᱤ ᱡᱟᱦᱟᱸᱭ ᱠᱚ ᱢᱮᱱᱟᱜ ᱠᱚᱣᱟ ᱩᱱᱠᱩ ᱫᱚ ᱵᱟᱨ ᱦᱟᱡᱟᱨ ᱯᱟᱸᱪᱥᱚ ᱾
ᱵᱟᱝ ᱟᱞᱮ ᱫᱚ ᱵᱟᱱᱟᱨ ᱜᱮ, ᱟᱫᱚ ᱦᱩᱭᱩᱜ ᱠᱟᱱᱟ ᱚᱱᱟ ᱦᱚᱸ ᱡᱟᱹᱛ ᱵᱮ ᱡᱟᱹᱛ ᱵᱷᱮᱜᱟᱨ ᱜᱮᱭᱟ ᱟᱨᱠᱤ ᱾ ᱡᱟᱦᱟᱸ ᱱᱩᱠᱩ ᱤᱭᱟᱹ ᱵᱚᱱ ᱢᱮᱛᱟ ᱠᱚ ᱠᱟᱱ ᱦᱟᱭᱵᱨᱤᱰ ᱵᱚᱱ ᱢᱮᱛᱟ ᱠᱚ ᱾
ᱩᱱᱠᱩ ᱫᱚ ᱠᱩᱰᱩᱢ ᱠᱩᱰᱩᱢ ᱦᱟᱛᱟᱣ ᱮ ᱨᱮᱦᱚᱸ ᱚᱱᱟᱜᱮ ᱟᱨ ᱯᱟᱹᱴᱷᱤᱢ ᱦᱟᱛ ᱛᱟᱣ ᱨᱮᱦᱚᱸ ᱚᱱᱟᱜᱮ ᱟᱨ ᱱᱩᱠᱩ ᱫᱮᱥᱤ ᱫᱚ ᱦᱩᱭᱩᱜ ᱠᱟᱱᱟ ᱚᱱᱟ ᱡᱟᱦᱟᱸ ᱡᱟᱦᱟᱸ ᱞᱮᱠᱟᱢ ᱞᱟᱹᱭ ᱠᱮᱫ ᱩᱱᱠᱩ ᱫᱚ ᱯᱮ ᱦᱟᱡᱟᱨ ᱟᱨ ᱱᱩᱠ ᱠᱩ ᱯᱟᱹᱴᱷᱤ ᱫᱚ ᱵᱟᱨ ᱦᱟᱡᱟᱨ ᱴᱟᱠᱟ ᱠᱟᱛᱮ ᱵᱟᱨ ᱦᱟᱡᱟᱨ ᱠᱟᱛᱮᱫ ᱾
ᱟᱪᱪᱷᱟ ᱟᱪᱪᱷᱟ ᱦᱩᱸᱻ
ᱟᱪᱪᱷᱟ
ᱛᱟᱞᱦᱮ ᱱᱚᱣᱟ ᱦᱩᱭᱩᱜ ᱠᱟᱱ ᱛᱟᱵᱚᱱ ᱫᱚ ᱛᱤᱨᱤᱥ ᱛᱟᱨᱤᱠᱷ ᱦᱩᱞ ᱢᱟᱦᱟ
ᱦᱮᱸ ᱦᱩᱞ ᱢᱟᱦᱟ
ᱚᱱᱟ ᱚᱱᱛᱮ ᱟᱯᱮᱥᱮᱫ ᱪᱮᱫ ᱞᱮᱠᱟ ᱠᱚ ᱥᱟᱯᱲᱟᱣ ᱟᱠᱚ ᱪᱮᱫᱞᱮᱠᱟ ᱤᱭᱟᱹ ᱦᱳᱭᱳᱜᱼᱟ? ᱢᱟᱱᱟᱣ ᱵᱟᱛᱟᱣ ᱫᱚ
ᱦᱮᱸ ᱟᱞᱮᱥᱮᱫ ᱵᱷᱟᱞᱮ ᱜᱮ ᱢᱟᱱᱟᱣ ᱢᱟᱱᱟᱣ ᱟᱠᱚ ᱢᱟᱱᱟᱣ ᱟᱠᱚ
ᱟᱪᱪᱷᱟ
ᱵᱷᱟᱞᱮ ᱡᱩᱥ ᱥᱟᱦᱤᱡ ᱠᱚ ᱢᱟᱱᱟᱣᱟ ᱱᱚᱛᱮ
ᱡᱩᱛ ᱥᱟᱦᱤᱡ ᱵᱟᱝ ᱟᱫᱚ ᱥᱩᱤᱫᱩᱵ ᱠᱟᱹᱱᱦᱩᱼᱟᱜ ᱢᱩᱴᱷᱟᱹᱱ ᱠᱚ ᱚᱱᱛᱮ ᱠᱚ ᱵᱮᱨᱮᱫ ᱠᱟᱫᱟ ᱥᱮ ᱵᱟᱝ ᱛᱷᱟᱯᱚᱱ ᱠᱟᱫᱟ ᱠᱚ ᱥᱮ ᱵᱟᱝ
ᱵᱮᱨᱮᱫ ᱟᱠᱟᱫᱟ ᱠᱚ ᱛᱷᱟᱯᱚᱱ ᱟᱠᱟᱫᱟ ᱠᱚ
ᱦᱩᱸ ᱟᱫᱚ ᱯᱨᱚᱛᱮᱠ ᱟᱛᱳ ᱟᱛᱳ ᱫᱚ ᱚᱱᱟ ᱠᱚᱫᱚ ᱵᱟᱝ ᱦᱩᱭᱩᱜᱼᱟ ᱟᱫᱚ ᱱᱚᱣᱟ ᱮᱨᱤᱭᱟ ᱵᱮᱥᱤᱥ ᱡᱟᱦᱟᱸ ᱠᱚᱨᱮ ᱯᱨᱳᱜᱨᱟᱢ ᱛᱟᱦᱮᱱᱟ ᱵᱷᱟᱞᱮ ᱜᱮ ᱚᱱᱩᱥᱴᱷᱟᱱ ᱥᱩᱫᱷᱟᱹᱜ ᱛᱟᱦᱮᱱᱟ ᱟᱨᱠᱤ ᱯᱳᱜᱨᱟᱢ ᱠᱚ ᱥᱟᱵ ᱛᱟᱦᱮᱱᱟ ᱥᱮᱛᱟᱜ ᱠᱷᱚᱱ ᱜᱮ
ᱦᱩᱸ ᱛᱟᱨᱯᱚᱨᱮ ᱦᱟᱱᱮ ᱥᱤᱸᱜᱟᱹᱨᱤᱭᱟᱹ ᱥᱮᱫ
ᱦᱮᱸ ᱞᱟᱹᱭᱢᱮ
ᱥᱤᱸᱜᱟᱹᱲᱟᱹᱴ ᱥᱮᱫ ᱫᱚ ᱟᱫᱚ ᱯᱟᱛᱟ ᱮᱱᱮᱡ ᱠᱚ ᱛᱟᱦᱮᱱᱟ ᱛᱟᱨᱯᱚᱨᱮ ᱚᱱᱟ ᱠᱚ ᱦᱳᱭ ᱠᱟᱛᱮᱫ ᱮᱠᱟᱝᱠᱚ ᱱᱟᱴᱚᱠ
ᱟᱪᱪᱷᱟ ᱟᱪᱪᱷᱟ
ᱚᱱᱟ ᱠᱚ ᱛᱟᱦᱮᱱᱟ ᱢᱟᱱᱮ ᱢᱤᱫ ᱧᱤᱫᱟᱹ ᱜᱮ ᱚᱱᱩᱥᱴᱷᱟᱱ ᱫᱚ ᱪᱟᱞᱟᱜᱼᱟ
ᱦᱩᱸ ᱦᱩᱸ
ᱥᱤᱧ ᱥᱤᱧ ᱵᱮᱨᱟ ᱫᱚ ᱜᱤᱫᱽᱨᱟᱹ ᱠᱚᱣᱟᱜ ᱛᱟᱦᱮᱱᱟ
ᱟᱞᱮ ᱥᱮᱫ ᱫᱚ ᱞᱟᱦᱟ ᱢᱟᱲᱟᱝ ᱦᱩᱭ ᱠᱚᱜᱼᱟ ᱟᱫᱚ ᱚᱱᱠᱟ ᱡᱩᱫᱤ ᱵᱟᱨ ᱵᱟᱨᱜᱮᱞ ᱥᱮᱨᱢᱟ ᱢᱟᱲᱟᱝ ᱮᱢ ᱪᱟᱞᱟᱜᱼᱟ ᱩᱱ ᱥᱩᱢᱟᱹᱭ ᱚᱱᱠᱟᱻ ᱢᱟᱱᱮ ᱢᱤᱫᱴᱮᱱ ᱮᱸ ᱢᱩᱞᱩᱠ ᱨᱮ ᱵᱟ ᱢᱤᱫᱴᱮᱱ ᱤᱭᱟᱹ ᱨᱮ ᱚᱱᱠᱟ ᱠᱚ ᱢᱟᱱᱟᱣᱠᱮ ᱛᱟᱦᱮᱸᱫ ᱱᱮᱛᱟᱨ ᱫᱚ ᱟᱫᱚ ᱚᱸᱰᱮ ᱠᱷᱚᱱ ᱜᱮᱠᱚ ᱞᱟᱹᱭᱮᱜᱼᱟ ᱱᱩᱝᱠᱩ ᱛᱚ ᱟᱵᱚ ᱞᱟᱹᱜᱤᱫ ᱜᱮᱠᱚ ᱡᱤᱣᱤ ᱠᱚ ᱟᱞᱟᱭ ᱠᱟᱫ ᱛᱟᱠᱚᱣᱟ ᱟᱨ ᱟᱵᱚᱣᱟᱜ ᱱᱚᱣᱟ ᱵᱷᱟᱹᱞᱮ ᱞᱟᱹᱜᱤᱫ ᱜᱮᱠᱚ ᱠᱟᱹᱢᱤ ᱠᱟᱜᱼᱟ
ᱛᱟᱪᱷᱟᱲᱟ ᱟᱵᱚᱣᱟᱜ ᱫᱤᱥᱚᱢ ᱨᱮᱱ ᱩᱱᱠᱩ ᱵᱨᱤᱴᱤᱥ ᱠᱚᱠᱚ ᱞᱟᱜᱟ ᱩᱱᱠᱩ
ᱦᱮᱸ
ᱠᱷᱚᱵᱚᱨ ᱞᱟᱲᱟ ᱫᱳᱜ ᱞᱟᱹᱜᱤᱫ ᱛᱮ ᱟᱫᱚ ᱱᱩᱠᱩ ᱫᱚ ᱡᱷᱚᱛᱚ ᱟᱛᱳ ᱨᱮᱜᱮ ᱵᱟ ᱡᱷᱚᱛᱚ ᱦᱚᱲᱟᱜ ᱢᱚᱱᱮ ᱚᱱᱛᱚᱨ ᱨᱮᱜᱮ ᱫᱚᱦᱚ ᱵᱩᱜᱤᱭᱟ ᱟᱫᱚ ᱤᱱᱟᱹ ᱛᱮᱠᱚ ᱞᱟᱹᱭᱫᱟ ᱡᱷᱚᱛᱚ ᱤᱭᱟᱹ ᱨᱮᱜᱮ ᱦᱩᱸ ᱟᱫᱚ ᱡᱷᱚᱛᱚ ᱟᱛᱳ ᱨᱮ ᱠᱚᱢ ᱵᱮᱥᱤ ᱮ ᱵᱚᱸᱜᱟ ᱩᱱᱠᱩ ᱧᱩᱛᱩᱢ ᱛᱮ ᱵᱚᱸᱜᱟ ᱵᱩᱨᱩ ᱫᱮᱵᱟ ᱥᱮᱵᱟ ᱮᱸ ᱠᱟᱹᱢᱤ ᱦᱚᱨᱟ ᱩᱱ ᱦᱤᱞᱳᱜ ᱠᱟᱹᱴᱤᱡ ᱡᱟᱦᱟᱸ ᱜᱮ ᱢᱟᱨᱟᱝ ᱢᱟᱝᱟᱝ ᱨᱮᱦᱚᱸ ᱦᱩᱰᱤᱧ ᱢᱟᱪᱷᱟ ᱧᱚᱜ ᱜᱮ ᱢᱟᱱᱟᱣ ᱟᱵᱚᱱ? ᱚᱱᱠᱟ ᱠᱚ ᱞᱟᱹᱭ ᱮᱫᱟ ᱟᱫᱚ ᱱᱮ ᱠᱟᱨᱚᱱ ᱛᱮ ᱱᱚᱛᱮ ᱫᱚ ᱟᱹᱛᱩ ᱟᱛᱳ ᱠᱚᱢ ᱵᱮᱥᱤ ᱵᱷᱟᱹᱞᱮ ᱜᱮᱠᱚ ᱢᱟᱱᱟᱣᱟ ᱱᱚᱣᱟ ᱤᱭᱟᱹ ᱫᱚ ᱦᱳᱭ ᱯᱮ ᱜᱮᱞ ᱡᱩᱱ ᱫᱚ ᱟᱫᱚ ᱦᱩᱭᱩᱜ ᱠᱟᱱᱟ᱾ ᱚᱱᱟ ᱨᱮᱫᱚ ᱟᱫᱚ ᱜᱤᱫᱽᱨᱟᱹ ᱟᱣᱟᱜ ᱠᱷᱮᱞᱳᱰ ᱠᱚ ᱦᱮᱸ ᱞᱟᱠᱪᱟᱨ ᱥᱮᱨᱮᱧ ᱦᱩᱸ, ᱛᱟᱨᱯᱚᱨ ᱚᱱᱚᱲᱮ ᱞᱟᱭ ᱠᱚ,
ᱦᱩᱸ᱾
ᱦᱮᱸ ᱟᱫᱚ ᱞᱟᱹᱴᱩ ᱠᱚᱣᱟᱜ ᱞᱟᱹᱴᱩ ᱠᱚ ᱜᱤᱫᱽᱨᱟᱹ ᱠᱚᱣᱟᱜ ᱦᱚᱸ ᱛᱟᱦᱮᱱ ᱜᱮᱭᱟ᱾ ᱦᱩᱸ ᱠᱚᱲᱟ- ᱠᱩᱲᱤ ᱠᱚᱣᱟᱜ ᱦᱚᱸ ᱛᱟᱦᱮᱱ ᱜᱮᱭᱟ᱾ ᱚᱱᱠᱟ ᱢᱩᱫᱽ ᱨᱮᱜᱮ ᱟᱫᱚ ᱛᱟᱦᱮᱱᱟ᱾ ᱟᱫᱚ ᱮ ᱚᱱ ᱤᱭᱟᱹ ᱧᱤᱫᱟᱹ ᱨᱮᱱᱟᱜ ᱯᱨᱳᱜᱨᱟᱢ ᱠᱚᱫᱚ ᱟᱫᱚ ᱤᱭᱟᱹ ᱛᱟᱦᱮᱱᱟ᱾ ᱦᱮᱸ ᱡᱟᱛᱨᱟ ᱠᱚ ᱛᱟᱦᱮᱱ ᱜᱮᱭᱟ, ᱚᱱᱟ ᱤᱭᱟᱹ ᱱᱟᱴᱚᱠ ᱞᱮᱠᱟ ᱾
ᱦᱩᱸ᱾
ᱟᱫᱚ ᱡᱟᱦᱟᱸ ᱜᱮ ᱩᱱᱠᱩᱣᱟᱜ ᱦᱮᱸ
ᱚᱱᱠᱟ ᱜᱮ ᱱᱚᱛᱮ ᱦᱚᱸ ᱚᱱᱠᱟ ᱜᱮ ᱪᱟᱞᱟᱜᱼᱟ, ᱚᱱᱩᱥᱴᱷᱟᱱ ᱠᱚᱫᱚ ᱥᱮᱛᱟᱜ ᱠᱷᱚᱱᱟᱜ ᱡᱚᱠᱷᱚᱱ ᱜᱮ, ᱚᱱᱟ ᱠᱚ ᱵᱚᱸᱜᱟ ᱵᱩᱨᱩ ᱠᱚ ᱦᱩᱭᱱᱟ᱾ ᱚᱱᱟ ᱯᱚᱨᱮ ᱠᱷᱚᱱᱟᱜ ᱚᱱᱩᱥᱴᱷᱟᱱ ᱫᱚ ᱥᱩᱨᱩᱼᱟ᱾ ᱞᱟᱠᱪᱟᱨ ᱥᱮᱨᱮᱧ ᱠᱚ ᱥᱩᱨᱩᱜᱼᱟ᱾ ᱛᱟᱨᱯᱚᱨᱮ ᱚᱱᱚᱬᱦᱮᱫ ᱠᱚ ᱥᱩᱨᱩᱼᱟ, ᱛᱟᱨᱯᱚᱨᱮ ᱵᱚᱡᱷᱟ ᱛᱩᱧ ᱠᱚ ᱦᱮᱸ ᱥᱮ, ᱱᱟᱱᱟ ᱦᱩᱱᱟᱹᱨ ᱟᱨᱠᱤ᱾
ᱦᱮᱸ ᱦᱮᱸ ᱦᱮᱸ᱾
ᱱᱟᱱᱟ ᱦᱩᱱᱟᱹᱨᱟᱜ ᱯᱨᱳᱜᱨᱟᱢ ᱠᱚ ᱛᱟᱦᱮᱸᱱᱟ᱾
ᱛᱟᱦᱚᱞᱮ
ᱱᱤᱭᱟᱹ ᱵᱮ ᱱᱤᱛᱚᱝ ᱫᱚ ᱛᱟᱦᱚᱞᱮ ᱱᱚᱝᱠᱟ ᱴᱟᱭᱤᱢᱛᱚ ᱦᱩᱭ ᱦᱮᱡ ᱮᱱ ᱛᱟᱞᱟᱝᱼᱟ᱾
ᱦᱮᱸ ᱦᱮᱸ ᱦᱮᱸ, ᱟᱨᱦᱚᱸ ᱫᱷᱤᱱᱟᱹᱜ ᱵᱮᱲᱟ ᱵᱟᱠᱷᱟᱱ
ᱡᱷᱤᱱᱟᱜ ᱵᱮᱨᱟ ᱢᱟᱱᱮ ᱟᱨ ᱢᱤᱫ ᱫᱷᱟᱣ ᱤᱭᱟᱹ ᱠᱚᱞ ᱢᱮᱱᱟᱜ ᱜᱮᱛᱚᱢ ᱵᱟᱝᱠᱤ ᱛᱟᱦᱚᱞᱮ ᱠᱚᱞ ᱢᱮ ᱟᱨ ᱵᱟᱠᱷᱟᱟᱱᱧ ᱠᱚᱞ ᱟᱢᱟ?
ᱵᱟᱝ ᱤᱧᱟᱹᱜ ᱫᱚ ᱟᱫᱚ ᱠᱚᱞ ᱵᱟᱹᱱᱩᱜ ᱟᱠᱟᱫᱟ᱾ ᱱᱚᱣᱟ ᱴᱟᱜ ᱜᱮ ᱢᱩᱪᱟᱹᱫ᱾
ᱛᱟᱦᱚᱞᱮ ᱤᱧ ᱠᱚᱞ ᱟᱢᱤᱧ ᱨᱤᱥᱤᱵᱷᱛᱤᱧ ᱢᱮ, ᱦᱮᱸ ᱮᱯ ᱨᱮ ᱛᱟᱦᱮᱱ ᱢᱮ᱾
ᱦᱮᱸ, ᱦᱮᱸ᱾ ᱠᱚᱞ ᱟᱧ ᱡᱮ?
ᱴᱷᱤᱠ ᱜᱮᱭᱟ᱾
ᱦᱮᱸ ᱦᱮᱸ, ᱱᱚᱭᱟ ᱟᱡᱽ ᱛᱮᱜᱮ ᱪᱟᱵᱟᱜ ᱟᱛ ᱴᱟᱭᱤᱢ
ᱟᱡᱽ